ᱦᱳᱭ ᱡᱚᱦᱟᱸᱨ ᱜᱮ ᱜᱚᱝᱠᱮ ᱦᱚᱸ ᱦᱚᱸᱜᱼᱚᱭ ᱡᱤᱨᱟᱹᱣ ᱵᱟᱲᱟ ᱦᱩᱭ ᱠᱟᱱᱟ ᱱᱟᱜ
ᱟᱵ ᱚᱱᱛᱮ ᱢᱟ ᱫᱚᱢᱮ ᱪᱮᱬᱮ ᱪᱩᱯᱲᱤ ᱠᱚ ᱠᱚ ᱨᱟᱜ ᱮᱫᱟ ᱟᱨ ᱚᱲᱟᱜ ᱨᱮᱜᱮ ᱢᱮᱱᱟᱜ ᱢᱮᱭᱟ ᱥᱮ?
ᱦᱳᱭ ᱚᱲᱟᱜ ᱥᱮᱫ ᱨᱮᱜᱮ ᱫᱚᱢᱮ ᱥᱤᱛᱩᱝ ᱮᱛ ᱠᱟᱱ ᱫᱚ ᱦᱳᱭ
ᱜᱚᱢᱠᱮ
ᱦᱳᱭ
ᱟᱞᱮ ᱱᱚᱛᱮ ᱢᱟ ᱥᱤᱛᱩᱝ ᱜᱮ ᱵᱟᱹᱱᱩ ᱫᱟᱜ ᱮ ᱫᱚᱭ ᱜᱚᱢᱠᱮ ᱪᱤᱠᱟ ᱛᱮᱢ ᱞᱟᱹᱭᱫᱟ ᱥᱤᱛᱩᱝ ᱫᱟᱭ ᱚᱱᱛᱮ
ᱱᱚᱛᱮ ᱢᱟ ᱟᱹᱰᱤ ᱥᱤᱛᱩᱝ ᱫᱚ ᱡᱟᱹᱯᱩᱫ ᱫᱤᱱ ᱨᱮᱦᱚᱭ ᱥᱤᱛᱩᱝ ᱮᱫ ᱠᱟᱱ ᱫᱚ ᱟᱹᱰᱤ ᱡᱟᱞᱟ ᱜᱮᱵᱚᱱ ᱵᱩᱡᱷᱟᱹᱣᱫᱟ
ᱛᱟᱦᱚᱞᱮ ᱜᱚᱝᱠᱮ ᱦᱩᱲᱩ ᱨᱚᱦᱚᱭ ᱠᱚ ᱫᱚ ᱛᱟᱦᱚᱞᱮ ᱦᱩᱭᱱᱟ ᱥᱮ ᱵᱟᱝ
ᱦᱩᱲᱩ ᱨᱚᱦᱚᱭ ᱠᱚᱫᱚ ᱪᱟᱞᱟᱜ ᱠᱟᱱᱟ ᱱᱟᱦᱟᱜ ᱟᱨ
ᱫᱟᱜ ᱠᱚᱫᱚ ᱞᱟᱜᱟᱣ ᱠᱟᱱᱟ ᱥᱮ ᱪᱮᱫ?
ᱪᱮᱫ ᱵᱮᱱ ᱢᱮᱱᱮᱫᱼᱟ?
ᱫᱟᱜ ᱠᱚᱫᱚ ᱞᱟᱜᱟᱣ ᱠᱟᱱᱟ ᱵᱚᱨᱥᱟ ᱫᱚ ᱞᱟᱜᱟᱣ ᱮᱱᱟ ᱥᱮ ᱟᱣᱨᱤ?
ᱚᱸ ᱦᱩᱲᱩ ᱨᱚᱦᱚᱭ ᱠᱚᱫᱚ ᱪᱟᱞᱟᱜ ᱠᱟᱱᱟ ᱱᱟᱦᱟᱜ ᱪᱟᱞᱟᱣ ᱫᱚ ᱥᱚᱯᱛᱟᱦ ᱨᱮ ᱦᱩᱭᱩᱜ ᱠᱟᱱᱟ ᱫᱟᱜ ᱜᱮ ᱟᱹᱣᱨᱤ ᱡᱟᱹᱲᱤᱟᱞᱮ ᱦᱮᱸ ᱱᱟᱜ ᱟᱹᱰᱤ ᱟᱸ
ᱚ ᱟᱞᱮ ᱱᱚᱛᱮ ᱫᱚ ᱦᱟᱸᱜ ᱫᱟᱜ ᱫᱚ ᱡᱟᱹᱲᱤᱭᱮᱫᱟᱭ ᱟᱨ ᱦᱚᱸᱚᱭ ᱡᱮᱢᱚᱱ ᱛᱮᱦᱮᱱ ᱥᱟᱨᱟᱫᱤᱱᱮ ᱫᱟᱜ ᱟᱠᱟᱫᱟᱭ ᱥᱮᱛᱟᱜ ᱠᱷᱚᱱᱟᱜ ᱛᱟᱨᱟᱥᱤᱧ ᱦᱟᱹᱵᱤᱡ ᱦᱮᱸ ᱥᱮ ᱚ ᱱᱤᱭᱟᱹ ᱜᱷᱟᱨᱤᱡ ᱦᱤᱛᱚᱜ ᱫᱚᱭ ᱛᱷᱤᱨ ᱧᱚᱜ ᱠᱟᱫᱟᱭ ᱫᱟᱜ ᱮᱫ ᱛᱟᱦᱤᱜ ᱮ ᱥᱟᱨᱟᱫᱤᱱ ᱚᱱᱠᱟ ᱮᱠ ᱵᱟᱡᱮ ᱦᱟᱹᱵᱤᱡ ᱮ ᱫᱟᱜ ᱠᱟᱜᱼᱟᱭ
ᱦᱮ ᱰᱮᱲ ᱵᱟᱡᱮ ᱦᱟᱵᱤᱡ ᱮ ᱫᱟᱜ ᱟᱠᱟᱫᱟᱭ ᱦᱳᱭ ᱛᱟᱦᱚᱞᱮ ᱨᱚᱦᱚᱸᱭ ᱫᱚ ᱟᱨᱚᱢᱵᱷᱚ ᱠᱟᱱᱟ ᱵᱟᱝ
ᱮᱛᱚᱦᱚᱵ ᱠᱟᱱᱟ ᱨᱚᱦᱚᱭ ᱫᱚ ᱮᱛᱚᱦᱚᱵ ᱠᱟᱱᱟ ᱦᱟᱸᱜ
ᱚ ᱟᱪᱷᱟ ᱟᱪᱷᱟᱦ ᱟᱯᱮ ᱠᱚᱫᱚ ᱯᱮ ᱨᱚᱦᱚᱭ ᱠᱮᱜ ᱟ ᱥᱮ ᱵᱟᱝ?
ᱦᱳᱭ ᱨᱚᱦᱚᱭ ᱪᱟᱞᱟᱜ ᱠᱟᱱᱟ ᱱᱟᱦᱟᱸᱜ ᱟᱹᱞᱤᱧ ᱫᱚ ᱛᱮᱦᱤᱧ ᱫᱚ ᱵᱟᱹᱞᱤᱧ ᱪᱟᱞᱟᱣ ᱞᱮᱱᱟ ᱧᱚᱜ ᱞᱮᱱᱟ ᱫᱚᱢᱮ ᱥᱤᱛᱩᱝ ᱮᱜ ᱠᱟᱱ ᱫᱚ ᱱᱚᱜᱼᱚᱭ
ᱚ ᱟᱪᱷᱟ ᱟᱪᱷᱟ ᱦᱮ ᱥᱤᱛᱩᱝ ᱞᱮᱠᱷᱟᱱ ᱜᱮᱛᱚ ᱵᱮᱡᱟᱨ ᱵᱩᱡᱷᱟᱹᱜ ᱟ ᱥᱮ ᱟᱫᱚ ᱥᱤᱛᱩᱝ ᱨᱮᱦᱚ ᱪᱮᱠᱟᱢ ᱠᱟᱹᱢᱤᱭᱟ ᱫᱚᱢᱮ ᱥᱤᱛᱩᱝ ᱦᱚᱸ ᱵᱷᱟᱜᱮ ᱵᱟᱝᱢ ᱵᱩᱡᱷᱟᱹᱜᱼᱟ ᱢᱟᱱᱮ ᱠᱟᱹᱴᱤᱡ ᱠᱚᱢᱼᱮ ᱥᱤᱛᱩᱝ ᱢᱟ ᱴᱷᱤᱠ ᱜᱮᱭᱟ ᱫᱚᱢᱮ ᱠᱷᱟᱱᱮ ᱥᱤᱛᱩᱝ ᱞᱮᱠᱷᱟᱱ ᱢᱟᱱᱮ ᱪᱮᱫ ᱤᱧ ᱞᱟᱹᱭᱟ ᱟᱹᱰᱤ ᱪᱤᱲ ᱪᱤᱲᱟᱹᱣ ᱜᱮ ᱵᱩᱡᱷᱟᱹᱜ ᱫᱤᱭᱟ ᱠᱚ ᱦᱚᱲᱢᱚ ᱠᱚ ᱵᱟᱝ
ᱦᱳᱧ ᱚᱱᱟ ᱦᱚᱸ ᱟᱨ ᱥᱤᱛᱩᱝ ᱦᱚᱸ ᱫᱚᱢᱮ ᱥᱤᱛᱩᱝ ᱮᱫᱟ ᱟᱨᱦᱚᱸ ᱢᱤᱫ ᱜᱷᱟᱹᱲᱤᱡ ᱛᱮ ᱫᱟᱜ ᱜᱚᱫ ᱮᱫᱼᱟ ᱞᱚᱦᱚᱫᱮᱜ ᱠᱷᱟᱡ ᱵᱮᱢᱟᱨ ᱵᱮᱢᱟᱨ ᱵᱩᱡᱷᱟᱹᱜ ᱠᱟᱱᱟ ᱦᱳᱭ
ᱟᱫᱚ ᱚᱱᱠᱟ ᱛᱮᱜᱮ ᱦᱚᱲ ᱫᱚᱠᱚ ᱨᱩᱣᱟᱹᱜ ᱟᱥᱮ ᱦᱮᱸ ᱵᱟᱝ
ᱦᱳᱭ ᱦᱳᱭ
ᱦᱚᱲᱢᱚ ᱵᱟᱹᱲᱤᱡᱚᱜᱼᱟ ᱟᱫᱚ ᱤᱧ ᱢᱟ ᱱᱚᱜᱼᱚᱭ ᱛᱩᱧ ᱨᱩᱣᱟᱹᱜ ᱠᱟᱱ ᱛᱟᱦᱮᱸᱫ ᱛᱚ ᱱᱤᱭᱟᱹ ᱜᱷᱟᱹᱲᱤ ᱠᱟᱹᱴᱤᱡ ᱤᱧ ᱵᱮᱥ ᱧᱚᱜ ᱟᱠᱟᱱᱟ ᱨᱩᱣᱟ. ᱜ ᱠᱟᱱ ᱛᱟᱸᱦᱮ ᱤᱧ ᱫᱚᱢᱮ ᱜᱮ ᱦᱮᱸ ᱚᱱᱠᱟ ᱠᱷᱟᱱ ᱫᱚᱠᱚ ᱠᱷᱟᱨᱯ ᱵᱩᱡᱷᱟ. ᱜᱼᱟ ᱥᱮ ᱨᱩᱣᱟᱹ ᱞᱮᱠᱷᱟᱱ ᱚᱠᱚᱭ ᱪᱮᱫ ᱮᱢ ᱞᱟᱹᱭ ᱟᱭᱟ ᱞᱟᱹᱭ ᱢᱮ? ᱚᱱᱟ ᱫᱚ ᱱᱤᱡᱮ ᱜᱮ ᱴᱷᱤᱠ ᱧᱚᱜ ᱛᱟᱦᱮᱸ ᱦᱩᱭᱩᱜᱼᱟ ᱵᱟᱝ?
ᱦᱳᱸ ᱛᱚᱵᱮ ᱟᱯᱮ ᱥᱮᱫ ᱫᱚ ᱱᱟᱦᱟᱜ ᱨᱚᱦᱚᱭ ᱠᱚᱫᱚ ᱪᱮᱫ ᱞᱮᱠᱟ?
ᱨᱚᱦᱚᱭ ᱠᱚᱫᱚ ᱟᱞᱮ ᱫᱚᱞᱮ ᱨᱚᱦᱚᱭ ᱯᱲᱟᱹᱣ ᱠᱮᱜᱼᱟ ᱟᱞᱮ ᱫᱚ᱾ ᱮᱴᱟᱜ ᱦᱚᱲ ᱠᱚᱫᱚ ᱟᱹᱣᱨᱤ ᱠᱚ ᱨᱚᱦᱚᱭᱟ ᱟᱞᱮ ᱫᱚ ᱦᱟᱸᱜ ᱤᱭᱟᱹ ᱢᱤᱱᱤ ᱠᱚ ᱢᱮᱱᱟᱜᱼᱟ ᱛᱚ ᱥᱮᱞᱳ ᱠᱚ ᱟᱨ ᱚᱱᱟ ᱛᱮᱜᱮᱞᱮ ᱨᱚᱦᱚᱭ ᱠᱮᱫᱼᱟ ᱟᱞᱮ ᱫᱚ
ᱟᱹᱰᱤ ᱢᱟᱲᱟᱝ ᱨᱮᱯᱮ ᱥᱟ. ᱛ ᱠᱮᱫ ᱠᱟᱱᱟ ᱟᱯᱮ ᱥᱮᱫ ᱢᱟ᱾
ᱦᱮᱸᱻ ᱨᱚᱦᱚᱭ ᱠᱟᱛᱮ ᱯᱮ ᱯᱩᱱ ᱢᱟᱦᱟ ᱦᱩᱭᱮᱱ ᱛᱟᱞᱮᱭᱟ ᱟᱞᱮᱭᱟᱜ ᱫᱚ᱾ ᱱᱚᱜ ᱚᱭ ᱡᱷᱤᱯᱤᱠ ᱡᱷᱤᱯᱤᱨ ᱮ ᱫᱟᱜ ᱮᱫᱟ ᱢᱚᱴᱟᱢᱩᱴᱤ ᱱᱚᱣᱟ ᱫᱟᱜ ᱛᱮᱜᱮ ᱱᱤᱛᱚᱜ ᱫᱚ ᱟᱻ ᱦᱩᱲᱩ ᱠᱚᱫᱚ ᱡᱤᱭᱟ. ᱣ ᱨᱮ ᱢᱮᱱᱟᱜᱼᱟ ᱦᱮᱸ ᱥᱮ᱾ ᱫᱟᱜ ᱦᱚᱸ ᱫᱟᱜ ᱵᱟᱝ ᱞᱟᱜᱟᱜ ᱠᱟᱱᱟ᱾ ᱟᱫᱚ ᱡᱟᱦᱟᱸ ᱯᱚᱨᱤᱢᱟᱱ ᱫᱟᱜ ᱨᱮᱱᱟᱜ ᱠᱟᱛᱷᱟ ᱛᱚᱵᱮ ᱱᱟᱥ ᱡᱷᱚᱢ ᱡᱷᱚᱢᱮ ᱫᱟᱜᱼᱟᱭ ᱛᱚᱵᱮᱱᱟ ᱥᱮ ᱟᱥᱟᱲ ᱵᱚᱸᱜᱟ ᱞᱮᱠᱟ ᱵᱩᱡᱷᱟᱹᱜᱼᱟ ᱵᱟᱝ?
ᱫᱟᱜ ᱢᱟ ᱚᱱᱠᱟ ᱵᱟᱭ ᱫᱟᱜᱮᱫ ᱫᱚ ᱜᱚᱢᱠᱮ᱾
ᱪᱮᱫ? ᱪᱮᱫ ᱵᱤᱱ ᱪᱤᱠᱟᱹ ᱵᱟᱲᱟᱭ ᱜᱮᱭᱟ ᱟᱹᱵᱤᱱ ᱫᱚ?
ᱱᱤᱭᱟᱹ ᱜᱷᱟᱹᱲᱤ ᱫᱚ ᱪᱮᱫ ᱜᱮ ᱵᱟᱝ ᱚᱞᱚᱜ ᱯᱟᱲᱦᱟᱜ ᱜᱮ ᱪᱟᱞᱟᱜ ᱠᱟᱱᱟ ᱚᱞᱚᱜ ᱯᱟᱲᱦᱟᱣ
ᱚᱞᱚᱜ ᱯᱟᱲᱦᱟᱣ ᱥᱟᱶᱛᱮ ᱟᱨ ᱚᱱᱠᱟᱱᱟᱜ ᱠᱟᱹᱢᱤ ᱠᱟᱹᱥᱢᱤ ᱠᱚ ᱚᱱᱟ ᱠᱚᱜᱮ᱾ ᱟᱵᱮᱱ ᱫᱚ᱾
ᱚᱲᱟᱜ᱾ ᱟᱹᱞᱤᱧ ᱦᱚᱸ ᱤᱱᱟᱹ ᱠᱚᱜᱮ ᱚᱞᱚᱜ ᱯᱟᱲᱦᱟᱜ ᱫᱚ ᱱᱷᱟᱜ ᱞᱤᱧ ᱠᱚᱢᱯᱞᱤᱴ ᱠᱟᱜᱼᱟ᱾ ᱚᱲᱟᱜ ᱠᱚᱨᱮᱜᱮ ᱱᱤᱛᱚᱜ ᱫᱚ ᱢᱮᱱᱟᱜ ᱵᱟᱲᱟ ᱞᱤᱧᱟ᱾
ᱟᱪᱷᱟ ᱟᱪᱷᱟ᱾ ᱵᱟᱝ ᱫᱚᱨᱠᱟᱨᱟ ᱮᱱᱛᱮᱫ ᱱᱟᱦᱟᱜ ᱡᱩᱜᱽ ᱨᱮ ᱧᱮᱞᱚᱜ ᱠᱟᱱᱟ ᱱᱟᱦᱟᱜ᱾ ᱟᱵᱚ ᱯᱚᱨᱮᱨ ᱡᱮᱱᱟᱨᱮᱥᱚᱱ ᱡᱟᱦᱟᱸᱭ ᱠᱚ ᱠᱚᱲᱟ ᱠᱩᱲᱤ ᱠᱚ ᱢᱮᱱᱟᱜ ᱠᱟᱫ ᱠᱚᱣᱟ ᱢᱟᱱᱮ ᱠᱷᱩᱵᱽ ᱠᱚᱢ ᱥᱚᱝᱠᱷᱚ ᱜᱮᱠᱚ ᱚᱞᱚᱜ ᱯᱟᱲᱦᱟᱜ ᱠᱟᱱ ᱛᱟᱵᱚᱱᱟ ᱟᱵᱟ ᱡᱩᱫᱤᱢ ᱧᱮᱞᱟ ᱯᱨᱚᱛᱤᱴᱤ ᱟᱛᱳ ᱨᱮ ᱡᱟᱹᱥᱛᱤ ᱵᱟᱝ ᱚᱞᱚᱜ ᱯᱟᱲᱦᱟᱣ ᱠᱚᱲᱟ ᱠᱩᱲᱤ ᱠᱚᱜᱮᱢ ᱧᱟᱢ ᱠᱚᱣᱟ ᱦᱮᱸ ᱵᱟᱝ᱾
ᱦᱳᱭ ᱦᱳᱭ᱾
ᱦᱳᱭ᱾ ᱟᱫᱚ ᱚᱱᱠᱟ ᱡᱩᱫᱤ ᱵᱟᱝᱠᱚ ᱚᱞᱚᱜ ᱯᱟᱲᱦᱟᱜ ᱛᱟᱵᱚᱱᱟ, ᱟᱫᱚ ᱚᱱᱟ ᱛᱮᱜᱮ ᱛᱚ ᱟᱵᱚ ᱫᱚ ᱦᱚᱲ ᱤᱭᱟᱹ ᱠᱚᱴᱷᱮᱱ ᱮᱸ ᱵᱟᱹᱲᱤᱡ ᱦᱚᱪᱚᱜ ᱠᱟᱱᱟ ᱵᱚᱱ ᱦᱮᱸ ᱵᱟᱝ? ᱡᱟᱜᱟ ᱡᱚᱢᱤ ᱦᱮᱱᱟᱜ ᱛᱟᱢᱟ?
ᱦᱳᱭ ᱠᱷᱟᱹᱞᱤ ᱡᱟᱹᱥᱛᱤ ᱠᱟᱭ ᱛᱮ
ᱯᱚᱵᱟᱝᱛᱟᱲᱟ᱾
ᱡᱟᱹᱥᱛᱤ ᱠᱟᱭᱛᱮ ᱟᱵᱚ ᱢᱟ ᱱᱟᱭᱤᱱᱴᱮᱱ ᱦᱟᱹᱨᱤᱡ ᱡᱟᱦᱟᱸ ᱟᱹᱰᱤ ᱡᱟᱦᱟᱸ ᱛᱮᱵᱚᱱ ᱥᱮᱱ ᱛᱤᱭᱳᱜ ᱫᱟ ᱟᱨᱵᱚᱱ ᱵᱟᱜᱟᱜ ᱠᱟᱱ ᱫᱚ?
ᱱᱟᱭᱤᱱᱴᱤᱱ ᱡᱟᱦᱟᱸ ᱞᱮᱠᱟ ᱛᱮᱵᱚᱱ ᱼᱼ ᱯᱟᱥ ᱞᱮᱠᱷᱟᱱ ᱦᱟᱱᱛᱮ ᱫᱚ ᱱᱤᱡᱮᱨ ᱛᱮ ᱛᱷᱚᱲᱟ ᱢᱤᱫᱴᱮᱱ ᱦᱩᱫᱤᱥ ᱮ ᱟᱹᱵᱩᱱᱟ᱾
ᱦᱳᱭ᱾ ᱠᱚᱲᱟ ᱫᱚᱭ ᱠᱚᱲᱟ ᱫᱚᱭ ᱵᱟᱜᱟᱜ ᱠᱟᱱᱟ ᱠᱟᱹᱢᱤ ᱟᱨ ᱠᱩᱲᱤ ᱜᱤᱫᱽᱨᱟᱹ ᱫᱚᱭ ᱵᱟᱜᱟᱜ ᱠᱟᱱᱟ ᱡᱟᱶᱟᱭ ᱚᱲᱟᱜ ᱦᱮᱸ ᱵᱟᱝ?
ᱦᱳᱭ ᱦᱳᱭ ᱚᱱᱟ ᱜᱮᱛᱟᱵᱚᱱ ᱫᱚ ᱢᱟᱨᱟᱝ ᱥᱚᱢᱚᱥᱥᱟ ᱫᱚ ᱟᱵᱚ ᱫᱚ᱾
ᱚᱠᱟ ᱦᱳᱭ ᱟᱹᱫᱤᱢᱟᱜ ᱥᱚᱢᱚᱥᱥᱟ ᱫᱚ ᱟᱨᱦᱚᱸ ᱦᱚᱯᱚᱱ ᱦᱚᱯᱚᱱ ᱦᱚᱸ ᱵᱚᱱ ᱥᱚᱫᱚᱨᱟ ᱟᱹᱰᱤ ᱢᱟᱨᱟᱝ᱾ ᱡᱟᱭᱦᱚᱠ ᱢᱟᱱᱮ ᱚᱱᱟ ᱠᱚ ᱱᱚᱣᱟ ᱠᱚ ᱡᱩᱫᱤ ᱵᱟᱵᱚᱱ ᱟᱸᱻ ᱴᱮᱠᱟᱣ ᱫᱟᱨᱟᱢᱟ ᱵᱟᱝ? ᱟᱵᱚᱣᱟᱜ ᱥᱟᱶᱛᱟ ᱥᱚᱢᱟᱡᱽ ᱛᱮ᱾ ᱠᱤᱱᱛᱩ ᱦᱟᱯᱮᱱ ᱫᱤᱱ ᱨᱮ ᱥᱟᱹᱨᱤ ᱟᱵᱚ᱾ ᱟᱹᱰᱤ ᱟᱞᱟᱜᱽ ᱟᱞᱟᱜᱽ ᱨᱮᱵᱚᱱ ᱯᱟᱲᱟᱜᱼᱟ ᱦᱮᱸ ᱵᱟᱝ?
ᱮᱴᱟᱜ ᱥᱮᱫ ᱜᱮᱵᱚᱱ ᱢᱚᱦᱰᱟᱣ ᱟᱠᱟᱱ ᱫᱚ ᱱᱷᱟᱜ᱾
ᱦᱳᱭ ᱦᱳᱭ ᱦᱳᱭ᱾ ᱚᱞᱚᱜ ᱯᱟᱲᱦᱟᱣ ᱵᱟᱝ ᱠᱟᱛᱮ ᱱᱤᱛᱚᱜ ᱫᱚ ᱚᱠᱟ ᱠᱚᱨᱮ ᱰᱤᱡᱮ ᱮᱱᱮᱡ ᱠᱚ ᱦᱩᱭᱩᱜ ᱠᱟᱱᱟ᱾ ᱪᱷᱟᱹᱯᱨᱤ ᱮᱱᱮᱡ ᱦᱮᱸ ᱥᱮ᱾ ᱯᱚᱨᱚᱵᱽ ᱢᱮᱱᱟᱜ ᱠᱚᱨᱮ ᱟᱹᱰᱤ ᱡᱳᱨ ᱵᱚᱱ ᱢᱟᱛᱟᱜ ᱠᱟᱱᱟ ᱦᱮᱸ ᱵᱟᱝ?
ᱱᱤᱛᱚᱜ ᱢᱟ ᱡᱟᱦᱟᱸᱱᱟᱜ ᱮᱸᱻ ᱠᱟᱞᱪᱟᱨ ᱯᱨᱳᱜᱨᱟᱢ ᱠᱚᱨᱮᱱ ᱦᱚᱸ ᱪᱷᱟᱹᱯᱨᱤ ᱮᱱᱮᱡ ᱠᱚ ᱦᱩᱭᱩᱜ ᱠᱟᱱ ᱛᱟᱵᱚᱱ ᱫᱚ ᱱᱷᱟᱜ᱾
ᱦᱮᱸ ᱱᱚᱣᱟ ᱠᱟᱛᱷᱟ ᱠᱟᱱ ᱜᱮᱭᱟ
ᱡᱟᱦᱟ ᱟᱵᱚ ᱜᱨᱟᱢ ᱠᱚ ᱢᱮᱱᱟᱜ ᱠᱟᱫᱟ ᱚᱸᱰᱮ ᱟᱵᱚ ᱪᱷᱟᱠᱨᱤ ᱛᱟᱨ ᱯᱚᱨᱮ ᱚᱱᱟ ᱠᱚᱫᱚ ᱥᱟᱹᱨᱤ ᱠᱟᱛᱷᱟ ᱟᱵᱚ ᱵᱟᱰᱟᱭ ᱩᱪᱤᱛ ᱟᱵᱚᱱ ᱡᱮ ᱵᱟᱝ ᱱᱚᱣᱟ ᱫᱚ ᱛᱤᱱᱟᱹᱜ ᱴᱟᱜ ᱱᱟᱯᱟᱭᱟ ᱛᱤᱱᱟᱹᱜ ᱴᱟᱜ ᱵᱟᱝ ᱦᱮᱸ ᱵᱟᱝ ᱚᱱᱟ ᱠᱚ ᱵᱟᱝ ᱵᱟᱰᱟᱭ ᱠᱟᱛᱮ ᱟᱵᱚ ᱫᱚ ᱥᱟᱹᱨᱤᱜᱮ ᱟᱵᱚᱣᱟᱜ ᱢᱟᱱᱮ ᱞᱟᱯᱟ ᱞᱩᱰᱟᱹᱭᱮᱫ ᱟᱵᱚᱱ ᱟᱵᱚᱣᱟᱜ ᱥᱟᱶᱛᱟ ᱨᱮᱱᱟᱜ ᱮᱱᱮᱡ ᱥᱮᱨᱮᱧ ᱠᱚ ᱵᱟᱝ?
ᱦᱚᱸ᱾
ᱚᱱᱠᱟ ᱞᱮᱠᱷᱟᱱ ᱛᱚ ᱵᱟᱝ ᱜᱟᱱᱚᱜᱼᱟ?
ᱯᱨᱳᱜᱨᱟᱢ ᱠᱚᱨᱮᱜ ᱜᱮ ᱡᱟᱹᱥᱛᱤ ᱤᱭᱟᱹ ᱵᱚᱱ ᱮᱢᱟᱣᱟᱜ ᱠᱟᱱ ᱫᱚ ᱟᱵᱚ ᱢᱟ, ᱚᱠᱟᱨᱮ ᱮᱥᱴᱮᱡᱽ ᱯᱨᱳᱜᱨᱟᱢ᱾ ᱚᱠᱟᱨᱮ ᱪᱷᱟᱹᱯᱨᱤ ᱯᱨᱳᱜᱨᱟᱢ ᱚᱱᱟ ᱠᱚᱨᱮ ᱜᱮ ᱡᱟᱹᱥᱛᱤ ᱵᱚᱱ ᱪᱟᱞᱟᱜ ᱠᱟᱱ ᱫᱚ ᱟᱵᱚ ᱢᱟ᱾
ᱮᱠᱟᱞ ᱮᱠᱟᱞ ᱮᱠᱟᱞ᱾ ᱱᱚᱶᱟ ᱥᱟᱹᱨᱤ ᱠᱟᱛᱷᱟ ᱠᱟᱱ ᱜᱮᱭᱟ᱾ ᱟᱻᱫᱚ ᱚᱠᱚᱭ ᱪᱮᱫ ᱮᱢ ᱢᱮᱛᱟᱭᱟ ᱱᱤᱭᱟᱹ ᱦᱚᱸ᱾ ᱱᱤᱛᱚᱜ ᱱᱟᱦᱟᱜ ᱫᱤᱱ ᱨᱮ ᱡᱟᱦᱟᱸ ᱟᱛᱳ ᱨᱮ ᱠᱩ ᱢᱚᱬᱮ ᱦᱚᱲ ᱢᱮᱱᱟᱜ ᱠᱚᱣᱟ ᱟ ᱢᱚᱬᱮ ᱦᱚᱲ ᱜᱟᱹᱞᱤᱢ ᱠᱚ, ᱩᱱᱠᱩ ᱚᱱᱟᱨᱮ ᱥᱴᱮᱯ ᱦᱟᱛᱟᱣ ᱫᱚᱨᱠᱟᱨ ᱛᱟᱠᱚ ᱡᱮ ᱵᱟᱝ ᱼᱼ ᱱᱚᱣᱟ ᱠᱚᱫᱚ ᱱᱟᱯᱟᱭᱟ ᱱᱚᱣᱟ ᱠᱚᱫᱚ ᱵᱟᱹᱲᱤᱡᱼᱟ ᱟᱯᱮ ᱪᱮᱫᱟᱜ ᱱᱚᱝᱠᱟ ᱯᱮ ᱠᱚᱨᱟᱣᱮᱫᱼᱟ ᱦᱮᱸ ᱵᱟᱝ ᱾
ᱦᱳᱭ
ᱟᱡᱚᱢ ᱠᱮ ᱜᱮᱭᱟ ᱠᱚ ᱵᱟᱝ
ᱦᱚ ᱦᱚ ᱥᱩᱫᱷᱟᱹᱨᱚᱜ ᱠᱟᱱ ᱠᱷᱟᱡ ᱫᱚ ᱥᱩᱫᱷᱟᱹᱨ ᱠᱷᱟᱡ ᱫᱚ ᱚᱱᱠᱟ ᱟᱹᱛᱩ ᱢᱚᱬᱮ ᱦᱚᱲ ᱠᱚᱴᱷᱮᱱ ᱠᱷᱚᱱ ᱜᱮ ᱥᱩᱫᱷᱟᱹᱨ ᱤᱫᱤ ᱦᱩᱭᱩᱜ ᱛᱟᱵᱚᱱᱟ
ᱦᱳᱭ ᱦᱳᱭ
ᱰᱟᱭᱨᱮᱠᱴ ᱫᱚ ᱵᱟᱵᱚᱱ ᱵᱚᱱᱫ ᱫᱟᱲᱮᱭᱟᱜᱼᱟ ᱡᱮ ᱦᱳᱭ ᱫᱟᱨᱮ ᱠᱚᱦᱚᱸ ᱵᱟᱵᱚᱱ ᱵᱚᱱᱫ ᱫᱟᱲᱮᱭᱟᱜ ᱠᱟᱱᱟ ᱡᱮ ᱥᱴᱮᱡᱽ ᱯᱨᱳᱜᱨᱟᱢ ᱵᱚᱱᱫ ᱦᱩᱭᱩᱜ ᱢᱮᱱ ᱢᱟᱰᱟᱭ ᱨᱚᱠᱚᱢ ᱵᱚᱱ ᱢᱮᱱ ᱫᱟᱲᱮᱭᱟᱜᱼᱟ ᱥᱮ
ᱟᱫᱚ ᱠᱟᱛᱷᱟ ᱫᱚ ᱪᱮᱫ ᱵᱟᱲᱟᱭᱟᱢ? ᱢᱟᱱᱮ ᱤᱧ ᱫᱚ ᱪᱮᱫ ᱤᱧ ᱞᱟᱹᱭᱟ ᱠᱤᱪᱷᱩ ᱡᱤᱱᱤᱥ ᱢᱮᱱᱟᱜᱼᱟ ᱠᱤᱪᱷᱩ ᱡᱤᱱᱤᱥ ᱢᱮᱱᱟᱜᱼᱟ ᱱᱚᱝᱠᱟ ᱡᱮ ᱼᱼ ᱟᱨᱮ ᱵᱟᱵᱟ ᱟᱢ ᱫᱚ ᱚᱱᱟ ᱫᱚ ᱯᱨᱚᱜᱨᱟᱢ ᱫᱚ ᱦᱩᱭ ᱦᱚᱪᱚᱣᱟᱱ ᱥᱮ ᱯᱨᱚᱜᱨᱟᱢ ᱫᱚ ᱱᱚᱝᱠᱟᱱᱟᱜ ᱯᱨᱚᱜᱨᱟᱢ ᱦᱩᱭ ᱦᱚᱪᱚᱣᱟᱱ ᱡᱟᱦᱟᱸ ᱫᱚ ᱼᱼ ᱮᱴᱟᱜ ᱜᱟᱛᱟᱠ ᱨᱮᱠᱤᱱ ᱯᱨᱳᱠᱜᱨᱟᱢ ᱵᱟᱝ ᱠᱚ ᱠᱚᱨᱟᱣ ᱫᱟ ᱩᱱᱠᱩ ᱦᱚ ᱠᱚ ᱠᱚᱨᱟᱣ ᱫᱟ ᱢᱤᱫ ᱧᱤᱫᱟ. ᱫᱷᱚᱨᱮ ᱫᱚ ᱵᱟᱠᱚ ᱠᱚᱨᱟᱣ ᱫᱟ ᱟᱨ ᱩᱱᱠᱩᱣᱟᱜ ᱫᱚ ᱪᱮᱫ ᱞᱮᱠᱟ ᱦᱚᱭᱛᱳ ᱤᱧᱤᱡ ᱜᱤᱫᱽᱨᱟᱹ ᱮᱱᱮᱡ ᱫᱟᱲᱮᱭᱟᱜ ᱟᱭ ᱮᱱᱮᱡ ᱦᱚᱪᱚ ᱠᱮᱫᱮᱭᱟᱹᱧ᱾ ᱠᱚᱵᱤᱛᱟᱧ ᱞᱟᱹᱭ ᱦᱚᱪᱚ ᱠᱮᱫᱮᱭᱟ ᱚᱱᱟ ᱠᱚ ᱟᱨ ᱟᱵᱚ ᱫᱚ ᱚᱱᱟ ᱫᱚ ᱵᱟᱝ᱾ ᱚᱠᱟ ᱨᱮᱱ ᱪᱚ ᱮᱴᱟᱜ ᱦᱚᱲᱮᱢ ᱟᱹᱜᱩ ᱠᱮᱫᱮᱟᱭ ᱮᱱᱮᱡ ᱥᱮᱨᱮ ᱦᱚᱴᱚᱣᱟᱜ ᱢᱮᱟᱭ ᱯᱚᱭᱥᱟ ᱤᱫᱤ ᱠᱮᱫᱛᱮ ᱵᱟᱹᱲᱩᱡ ᱠᱮᱫ ᱢᱮᱛᱮ ᱵᱷᱟᱜᱟᱣᱱᱟᱭ᱾ ᱦᱮᱸ ᱵᱟᱝ ᱡᱟᱦᱟᱱᱟᱜ ᱥᱮᱬᱟ ᱨᱮᱱᱟᱜ ᱦᱩᱭ ᱞᱮᱱᱟ ᱠᱤ ᱪᱮᱫ ᱦᱚᱸ ᱵᱟᱢ ᱥᱮᱬᱟ ᱞᱮᱜᱼᱟ ᱾ ᱱᱚᱰᱮ ᱠᱷᱟᱱ ᱟᱢᱤᱡ ᱜᱤᱫᱽᱨᱟᱹ ᱚᱸᱰᱮᱢ ᱮᱱᱮᱮᱡ ᱥᱮᱨᱮᱧ ᱠᱴᱪᱚ ᱠᱮᱫᱮᱭᱟ ᱜᱤᱫᱽᱨᱟᱹ ᱴᱮᱞᱮᱱᱴ ᱦᱚᱸ ᱵᱟᱹᱲᱛᱤᱭᱮᱱ ᱛᱟᱭᱟ ᱤᱱᱟᱹ ᱥᱟᱶᱛᱮ ᱵᱷᱟᱜᱮ ᱵᱷᱟᱜᱮ ᱴᱷᱟᱣ ᱫᱮᱠᱚ ᱥᱮ ᱫᱟᱲᱮᱭᱟᱜ ᱠᱟᱱᱟ ᱦᱮᱸ ᱥᱮ ᱵᱟᱝ ᱱᱚᱣᱟ ᱠᱷᱟ. ᱛᱤᱨ
ᱦᱳᱭ ᱦᱳᱭ
ᱦᱳᱭ ᱛᱟᱦᱚᱞᱮ ᱱᱚᱣᱟ ᱠᱚᱫᱚ ᱵᱟᱲᱟᱭ ᱫᱚᱨᱠᱟᱨ ᱛᱟᱵᱚᱱᱟ᱾ ᱵᱟᱠᱚ ᱵᱩᱡᱷᱟᱹᱣ ᱫᱟᱲᱮᱭᱟᱜ ᱠᱟᱱᱟ ᱥᱮ ᱱᱟᱦᱟᱜ ᱡᱩᱜ ᱨᱮᱱ ᱡᱩᱫᱤ ᱵᱟᱠᱚ ᱼᱼ ᱵᱩᱡᱷᱟᱹᱣ-ᱟ ᱯᱚᱨᱮ ᱫᱚ ᱟᱹᱰᱤ ᱡᱷᱟᱢᱮᱞᱟ ᱨᱮᱵᱚᱱ ᱯᱟᱲᱟᱜ ᱯᱟᱲᱟᱜᱼᱟ ᱡᱮ ᱵᱟᱝ ᱥᱟᱹᱨᱤᱜᱮ ᱼᱼ ᱚᱱᱠᱟ ᱢᱤᱫᱴᱮᱱ ᱟᱱᱟᱴ ᱠᱟᱱᱟ ᱵᱟᱝ ᱾
ᱦᱳᱭ ᱦᱳᱭ ᱢᱮᱱᱮᱫ ᱛᱟᱦᱮᱱᱟᱞᱤᱧ ᱟᱯᱮᱥᱮᱫ ᱫᱚ ᱵᱟᱦᱟ ᱥᱚᱨᱦᱟᱭ ᱠᱚᱫᱚ ᱱᱟᱦᱟᱜ ᱦᱩᱭᱩᱜ ᱜᱮᱭᱟ ᱥᱮ ᱵᱟᱝ?
ᱦᱮᱸ ᱵᱟᱦᱟ ᱥᱚᱦᱨᱟᱭ ᱫᱚ ᱟᱹᱰᱤ ᱡᱳᱨ ᱦᱚᱪᱚ ᱜᱮ ᱦᱩᱭᱩᱜ ᱜᱮ ᱟᱨ ᱟᱞᱮ ᱫᱚ ᱡᱟᱹᱥᱛᱤ ᱠᱟᱭᱛᱮ ᱼᱼ ᱥᱚᱦᱚᱨᱟᱭ ᱫᱚ ᱛᱤᱱᱟᱹᱜ ᱵᱟᱝᱞᱮ ᱢᱟᱱᱟᱣᱼᱟ ᱛᱤᱱᱟᱹᱜ ᱫᱤᱱ, ᱚᱱᱟ ᱠᱷᱚᱱᱟᱜ ᱵᱷᱟᱜᱤ ᱞᱮ ᱢᱟᱱᱟᱣᱟ ᱚᱱᱟ ᱵᱟᱦᱟ ᱛᱟᱯᱚᱨᱮ ᱢᱟᱜ ᱢᱚᱬᱮ ᱢᱟᱜ ᱢᱚᱬᱮ ᱢᱮᱱᱛᱮ ᱟᱡᱚᱢ ᱠᱟᱜᱼᱟ ᱜᱚᱝᱠᱮ?
ᱢᱟᱜ ᱢᱚᱬᱮ ᱫᱚ ᱵᱟᱹᱞᱤᱧ ᱟᱸᱡᱚᱢ ᱠᱟᱜᱱᱦᱟᱜ ᱟᱸᱡᱚᱢ ᱠᱟᱫᱟᱞᱤᱧ ᱱᱟᱦᱟᱜ ᱵᱟᱹᱞᱤᱧ ᱵᱟᱰᱟᱭ ᱟᱠᱟᱫᱟᱜ ᱱᱟᱦᱟᱜ ᱠᱟᱹᱢᱤ ᱫᱚ ᱪᱮᱫ ᱞᱮᱠᱟᱱᱟ᱾
ᱟᱪᱪᱷᱟ ᱡᱟᱜᱮ ᱞᱭᱟᱵᱮᱱ ᱠᱟᱱᱟ ᱦᱮᱸ ᱢᱟᱜᱢᱚᱬᱮ ᱫᱚ ᱚᱱᱟ ᱡᱟ ᱵᱟᱦᱟ ᱠᱟᱱᱟ ᱥᱮ ᱼᱼ ᱵᱟᱦᱟ ᱞᱮᱠᱟᱱᱟᱜ ᱜᱮ ᱢᱤᱫᱴᱟᱝ ᱟᱸᱻ ᱯᱩᱡᱟᱹ ᱯᱟᱥᱟ ᱠᱟᱱᱟ ᱪᱮᱛᱞᱮᱠᱟ ᱚᱱᱟ ᱫᱚ ᱼᱼ ᱵᱟᱦᱟ ᱵᱚᱸᱜᱟ ᱫᱚ ᱦᱩᱭᱩᱜ ᱠᱟᱱᱟᱵᱚᱱ ᱵᱟᱲᱟᱭᱟ ᱡᱮ ᱚᱱᱟ ᱨᱮᱫᱚ ᱱᱚᱨᱢᱟᱞ ᱵᱚᱱ ᱼᱼ ᱯᱩᱡᱟᱹ ᱯᱟᱥᱟ ᱦᱮᱸᱥᱮ ᱟᱨ ᱢᱟᱜ ᱢᱚᱬᱮ ᱫᱚ ᱦᱩᱭᱩᱜ ᱠᱟᱱᱟ ᱼᱼ ᱡᱟᱦᱟᱸᱭ ᱠᱚᱣᱟᱜ ᱢᱟᱹᱱ ᱢᱟᱱᱚᱛ ᱠᱚ ᱛᱟᱦᱮᱱᱟ ᱢᱟᱱᱚᱛ ᱠᱚ ᱟᱨᱠᱤ ᱦᱚᱭᱚᱛᱚ ᱠᱚ ᱢᱟᱹᱱᱥᱤᱠ ᱠᱟᱜᱼᱟ ᱼᱼ ᱦᱮ ᱥᱮ ᱩᱱᱠᱩ ᱼᱼ ᱚᱱᱟ ᱦᱤᱥᱟᱹᱵ ᱛᱮ ᱡᱟᱦᱟᱸ ᱫᱚ ᱢᱚᱬᱮ ᱠᱚᱠᱚ ᱢᱟᱜ ᱟᱠᱚᱣᱟ ᱦᱮᱸᱥᱮ ᱢᱟᱨᱟᱝ ᱫᱟᱲᱮ ᱛᱮ। ᱢᱮᱨᱚᱢ ᱠᱚᱠᱚ ᱮᱢ ᱠᱚᱣᱟ ᱚᱠᱚᱭ ᱚᱱᱠᱟᱱ ᱠᱚ ᱦᱮᱸᱥᱮ। ᱚᱱᱟ ᱠᱚ ᱚᱱᱟ ᱡᱤᱱᱤᱥ ᱠᱚ ᱢᱮᱛᱟᱜ ᱼᱼ ᱚᱱᱟ ᱢᱟᱜ ᱢᱚᱬᱮ ᱦᱮᱸ ᱥᱮ ᱟᱫᱚ ᱜᱚᱝᱠᱮ ᱟᱞᱮ ᱥᱮᱱ ᱦᱤᱡᱩᱜ ᱼᱼ ᱯᱮ ᱚᱵᱚᱥᱥᱳᱭ ᱚᱱᱟ ᱢᱟᱜᱚᱬᱮ ᱥᱚᱢᱚᱭ ᱟᱞᱮ ᱱᱚᱱᱛᱮᱱᱟᱜ ᱟᱹᱨᱤᱪᱟᱹᱞᱤ ᱠᱚᱞᱮ ᱩᱫᱩᱜ ᱟᱯᱮᱭᱟ ᱦᱮᱸ ᱵᱟᱝ।
ᱦᱳᱭ ᱦᱳᱭ ᱟᱵᱚ ᱱᱚᱣᱟ ᱫᱚ ᱦᱟᱸᱜ ᱢᱟᱜ ᱢᱚᱬᱮ ᱠᱚᱫᱚ ᱵᱟᱵᱚᱱ ᱟᱸᱡᱚᱢ ᱟᱠᱟᱫᱟ ᱟᱨᱵᱚᱱ ᱟᱸᱡᱚᱢᱫᱟ ᱼᱼ ᱱᱮᱛᱟᱨ ᱢᱟ ᱯᱚᱨᱮ ᱟᱨᱦᱚᱸ ᱵᱩᱨᱩ ᱯᱩᱡᱟᱹ ᱠᱚ ᱥᱮ ᱪᱮᱫ ᱞᱮᱠᱟ ᱠᱚ ᱵᱚᱞᱮ ᱦᱩᱭᱩᱜ ᱠᱟᱱᱟ ᱵᱩᱨᱩ ᱵᱚᱸᱜᱟ ᱠᱚ
ᱦᱮᱸ ᱦᱮᱸ ᱵᱩᱨᱩ ᱵᱚᱸᱜᱟ ᱵᱩᱨᱩ ᱵᱚᱸᱜᱟ ᱟᱞᱮ ᱚᱱᱛᱮ ᱯᱟᱨᱚᱢ ᱮᱱᱟ ᱚᱱᱟ ᱫᱚ ᱯᱟᱨᱚᱢ ᱱᱟ ᱟᱫᱚ ᱟᱨᱮ ᱟᱯᱮ ᱚᱱᱛᱮ ᱪᱮᱫ ᱯᱩᱡᱟᱹ ᱠᱚ ᱦᱩᱭᱩᱜ ᱠᱟᱱᱟ ᱱᱤᱭᱟᱹ ᱜᱷᱟᱹᱲᱤᱡ?
ᱱᱚᱛᱮ ᱢᱟ ᱱᱦᱟᱜ ᱵᱩᱨᱩ ᱵᱚᱸᱜᱟ ᱠᱚᱢᱟ ᱱᱦᱟᱜ ᱵᱟᱵᱚᱱ ᱟᱸᱡᱚᱢ ᱠᱟᱫᱟ᱾ ᱵᱟᱵᱩᱱ ᱟᱸᱡᱚᱢ ᱟᱠᱟᱫᱟ ᱟᱨ ᱵᱟᱵᱩᱱ ᱵᱟᱰᱟᱭ ᱫᱚ ᱵᱟᱰᱟᱭ ᱦᱚᱸ᱾
ᱦᱟᱸ ᱟᱞᱮ ᱵᱮᱝᱜᱚᱞ ᱫᱤᱥᱚᱢ ᱨᱮᱱᱟᱜ ᱱᱚᱜᱼᱚᱭ ᱯᱩᱨᱩᱞᱤᱭᱟᱹ ᱼᱼ ᱯᱩᱨᱩᱞᱤᱟᱸᱧ ᱞᱟᱹᱭ ᱟ ᱢᱮᱫᱽᱱᱤᱯᱩᱨ। ᱚᱱᱛᱮ ᱦᱤᱡᱩᱜ ᱛᱟᱵᱚᱱ ᱯᱮ ᱚᱵᱚᱥᱥᱳᱭ ᱞᱮ ᱩᱫᱩᱜ ᱟᱯᱮᱭᱟ ᱦᱮᱸ ᱥᱮ ᱡᱷᱟᱲᱜᱨᱟᱢ। ᱦᱮᱸ ᱱᱚᱣᱟ ᱠᱚᱨᱮ ᱦᱤᱡᱩᱜ ᱛᱚᱵᱚᱱᱯᱮ ᱟᱞᱮ ᱚᱵᱚᱥᱥᱭ ᱞᱮ ᱼᱼ ᱥᱤᱞᱫᱟᱹ ᱯᱟᱛᱟᱢ ᱟᱸᱡᱚᱢ ᱠᱟᱫᱟ ᱥᱮ ᱵᱟᱝ ᱜᱚᱝᱠᱮ ᱟᱹᱰᱤ ᱧᱩᱛᱩᱢᱟᱱ ᱤᱭᱟᱹ ᱠᱟᱱ ᱫᱚ?
ᱪᱮᱫ ᱧᱩᱛᱩᱢ ᱵᱮᱱ ᱞᱟᱹᱭ ᱠᱮᱫᱟ?
ᱥᱤᱞᱫᱟᱹ ᱯᱟᱛᱟ
ᱚᱸ ᱟᱸᱡᱚᱢ ᱠᱟᱫᱟ ᱵᱚᱱ
ᱟᱸᱡᱚᱢ ᱠᱟᱜ ᱜᱮᱭᱟᱢ ᱵᱟᱝ ᱦᱚᱭ ᱚᱱᱟ ᱦᱚᱸ ᱟ. ᱰᱤ ᱜᱤ ᱧᱩᱛᱩᱢᱟᱱ ᱠᱟᱱ ᱜᱮᱭᱟ ᱛᱚ
ᱟᱫᱚ ᱱᱟᱦᱟᱜ ᱯᱟᱛᱟ ᱫᱚ ᱦᱩᱭᱩᱜ ᱜᱮᱭᱟ ᱱᱟᱦᱟᱜ ᱧᱤᱫᱟ. ᱟᱫᱚ ᱪᱷᱟ. ᱼᱼ ᱠᱟᱹᱴᱤᱡ ᱠᱚᱜᱮ ᱱᱟᱦᱟᱜ ᱠᱚ ᱯᱟᱛᱟ ᱵᱟᱲᱟᱭᱮᱫ ᱠᱟᱱ ᱫᱚ ᱱᱮᱛᱟᱨ ᱢᱟ ᱟᱵᱩ ᱦᱚᱲ ᱫᱚ ᱵᱟᱹᱱᱩᱜ ᱵᱟᱲᱟᱣᱟ ᱦᱚᱲᱢᱟ ᱱᱚᱝᱠᱟ ᱦᱚᱸ ᱟᱸᱡᱚᱢᱚᱜ ᱠᱟᱱᱟ ᱦᱳᱭ ᱱᱚᱝᱠᱟ ᱟᱸᱡᱚᱢᱚᱜ ᱠᱟᱱᱟ ᱟᱵᱩ ᱥᱟᱱᱛᱟᱞ ᱠᱚᱣᱟᱜ ᱯᱟᱛᱟ ᱫᱚ ᱵᱚᱞᱮ ᱵᱟᱝ ᱠᱟᱱᱟ ᱚᱱᱠᱟ ᱦᱚᱸ ᱟᱸᱡᱚᱢᱚᱜ ᱠᱟᱱᱟ ᱟᱫᱚᱢ ᱠᱚᱫᱚ ᱞᱟ. ᱭᱟ ᱟᱵᱚᱣᱟᱜ ᱠᱟᱱᱟ ᱦᱳᱭ ᱦᱳᱭ
ᱟᱨ
ᱟᱵᱚ ᱟᱵᱚ ᱛᱟᱞᱟ ᱨᱮᱜᱮ ᱟᱹᱰᱤ ᱢᱟᱨᱟᱝ ᱥᱚᱢᱚᱥᱥᱟ
ᱦᱮᱸ ᱱᱚᱣᱟ ᱠᱚᱫᱚ ᱛᱟᱦᱮᱸᱱ ᱜᱮᱭᱟ ᱜᱚᱢᱠᱮ ᱱᱚᱣᱟ ᱠᱚᱫᱚ ᱛᱟᱦᱮᱸᱱ ᱜᱮᱭᱟ ᱮᱱᱛᱮ ᱡᱩᱫᱤ ᱵᱚᱱ ᱧᱮᱞᱟ ᱪᱮᱫ ᱡᱮ ᱥᱚᱢᱚᱥᱥᱟ ᱵᱟᱝ ᱛᱟᱦᱮᱱᱟ ᱟᱨ ᱵᱤᱨᱩᱫ ᱞᱟᱹᱜᱤᱫ ᱦᱚᱲ ᱫᱚ ᱥᱚᱵᱽ ᱥᱚᱢᱚᱭ ᱤᱧ ᱧᱟᱢ ᱠᱚᱣᱟ ᱦᱮᱸ ᱥᱮ ᱵᱟᱝ
ᱦᱳᱭ ᱢᱚᱡᱽ ᱠᱟᱹᱢᱤ ᱨᱮᱫᱚ ᱦᱚᱲ ᱫᱚᱠᱚ ᱩᱰᱩᱠᱚᱜ ᱜᱮᱭᱟ ᱥᱮ ᱨᱚᱠᱟᱣ ᱞᱟᱹᱜᱤᱫ
ᱠᱟᱛᱷᱟ ᱠᱟᱱᱟ ᱱᱚᱣᱟ ᱟᱫᱚ ᱚᱠᱚᱭᱮᱢ ᱵᱩᱡᱷᱟᱹᱣ ᱮᱭᱟ ᱥᱮ ᱮᱱᱟᱠᱷᱟᱱ ᱱᱤᱡᱮ ᱱᱩᱠᱩ ᱜᱮ ᱞᱟ. ᱭ ᱟᱠᱚ ᱜᱮᱭᱟᱭ ᱱᱷᱟᱜ ᱢᱟᱨᱮᱱ ᱠᱟᱱᱟ ᱵᱟᱝ
ᱦᱳᱭ ᱦᱳᱭ
ᱟᱫᱚ ᱱᱤᱡᱮᱢ ᱵᱩᱡ ᱠᱟᱫᱟ ᱚᱱᱟ ᱠᱷᱟᱱ ᱜᱮ ᱴᱷᱤᱠ ᱜᱮᱭᱟ ᱟᱞᱚᱢ ᱞᱟ. ᱭ ᱵᱟᱲᱟ ᱟᱭᱟ ᱥᱩᱫᱩ ᱢᱮᱛᱟᱭ ᱢᱮ ᱡᱮ ᱱᱚᱣᱟ ᱫᱚ ᱵᱷᱟᱜᱤᱭᱟ ᱱᱚᱣᱟ ᱫᱚ ᱵᱟᱹᱲᱤᱡᱼᱟ ᱱᱚᱣᱟ ᱫᱚ ᱴᱩᱠᱩᱱ ᱞᱟᱹᱭ ᱟᱭ ᱢᱮ ᱦᱮ ᱛᱚ ᱟᱨ ᱱᱚᱣᱟ ᱵᱩᱡ ᱠᱟᱛᱮ ᱡᱩᱫᱤ ᱵᱟᱭ ᱵᱩᱡᱼᱟ ᱛᱟᱦᱚᱞᱮ ᱩᱱᱤ ᱫᱚ ᱪᱮᱠᱟᱢ ᱞᱟ. ᱭᱟ ᱡᱮ ᱢᱟᱹᱱᱢᱤ ᱠᱟᱱᱟᱭ ᱥᱮ ᱪᱤᱞᱤ ᱠᱟᱱᱟᱭ ᱢᱮᱱᱛᱮ ᱵᱟᱝ
ᱦᱳᱭ ᱟᱹᱞᱤᱧ ᱦᱚᱸ ᱚᱱᱟ ᱜᱮ ᱯᱟᱲᱦᱟᱣ ᱠᱚ ᱠᱚᱢᱯᱤᱞᱤᱴ ᱵᱟᱲᱟ ᱠᱟᱛᱮᱫ ᱚᱱᱟ ᱠᱚᱜᱮᱞᱤᱧ ᱱᱤᱛᱚᱜ ᱫᱚ ᱥᱟᱶᱛᱟ ᱠᱚᱨᱮᱱᱟᱜ ᱜᱮᱞᱤᱧ ᱧᱮᱞᱮᱫᱼᱟ ᱛᱷᱚᱲᱟ ᱜᱟᱱ ᱠᱟᱹᱢᱤ ᱧᱚᱜ ᱜᱚᱫ ᱤᱧᱤᱧ ᱵᱩᱡᱷᱟᱹᱣ ᱮᱫᱼᱟ ᱟᱵᱚ ᱛᱟᱞᱟ ᱨᱮᱜᱮ ᱟᱹᱰᱤ ᱵᱟᱝ ᱧᱩᱛᱚᱜ ᱞᱮᱠᱟ ᱵᱚᱱ ᱥᱚᱢᱚᱥᱟ
ᱦᱮᱸ ᱮᱯᱮᱨᱦᱮᱸᱰᱮᱡ ᱮᱯᱮᱨᱦᱮᱸᱰᱮᱡ ᱢᱮᱱᱟᱜᱼᱟ ᱵᱟᱝ ᱟᱫᱚ ᱱᱚᱣᱟ ᱧᱮᱞ ᱵᱮᱱ ᱟᱵᱤᱱ ᱚᱱᱟ ᱨᱮᱵᱤᱱ ᱠᱟᱹᱢᱤᱭ ᱮᱫᱟ ᱛᱚ ᱧᱮᱞᱟᱵᱤᱱ ᱪᱮᱫ ᱞᱮᱠᱟ ᱥᱩᱫᱷᱩ ᱥᱟᱢᱟᱝ ᱫᱟᱯᱨᱟᱢ ᱦᱩᱭᱩᱜ ᱛᱟᱵᱤᱱ ᱧᱮᱞ ᱵᱤᱱ ᱦᱮ ᱱᱚᱜᱼᱚᱭ ᱵᱷᱟᱞᱮ ᱵᱤᱱ ᱠᱟᱹᱢᱤᱭᱮᱫᱟ ᱢᱤᱫᱴᱟᱝ ᱱᱚᱜᱼ ᱱᱟ ᱧᱮᱞᱛᱮ ᱠᱤᱪᱷᱩᱜᱟᱱ ᱢᱟᱹᱱᱢᱤ ᱫᱚ ᱱᱚᱣᱟ ᱧᱮᱞᱛᱮ ᱠᱟᱹᱴᱤᱡ ᱠᱚ ᱦᱤᱝᱥᱟᱹ ᱟᱹᱵᱤᱱᱟ ᱦᱮᱸ ᱥᱮ ᱱᱚᱣᱟ ᱫᱚ ᱠᱤᱱᱛᱩ ᱥᱟᱦᱟᱣ ᱞᱟᱜᱟᱣ ᱟᱵᱤᱱᱟ ᱱᱚᱣᱟ ᱫᱚ ᱥᱟᱦᱟᱣ ᱞᱟᱜᱟᱣ ᱟᱵᱤᱱᱟ ᱡᱟᱦᱟᱸᱭ ᱱᱚᱣᱟ ᱠᱚ ᱥᱟᱶᱛᱟ ᱥᱩᱥᱟᱹᱨ ᱞᱟᱹᱜᱤᱫ ᱱᱚᱣᱟ ᱠᱟᱹᱢᱤ ᱨᱮ ᱞᱟᱜᱟᱜ ᱟᱭ ᱩᱱᱤ ᱫᱚ ᱟᱹᱰᱤ ᱠᱤᱪᱷᱩ ᱥᱟᱦᱟᱣ ᱫᱟᱲᱮ ᱛᱟᱦᱮᱸ ᱫᱚᱨᱠᱟᱨᱟ ᱩᱱᱠᱩ ᱫᱚ ᱟᱹᱰᱤ ᱦᱚᱲ ᱟ. ᱰᱤ ᱠᱤᱪᱷᱩ ᱠᱚ ᱞᱟᱹᱭᱼᱟ ᱠᱤᱱᱛᱩ ᱟᱵᱤᱱ ᱫᱚ ᱟᱵᱤᱱ ᱫᱚ ᱦᱚᱴᱟᱛ ᱠᱚᱨᱮ ᱡᱟᱦᱟᱱᱟᱜ ᱞᱟᱹᱭ ᱵᱟᱝ ᱜᱟᱱᱚᱜ ᱛᱟᱵᱮᱱᱟ
ᱦᱳᱭ ᱟᱞᱤᱧ ᱦᱚᱸ ᱠᱷᱟᱹᱞᱤ ᱞᱤᱧ ᱛᱩᱢᱟᱹᱞ ᱡᱟᱣᱨᱟ ᱭᱮᱫᱟᱹᱧ ᱱᱤᱛᱚᱜ ᱫᱚ ᱱᱟᱜ ᱦᱮᱸ ᱟᱫᱚ ᱥᱚᱢᱚᱭ ᱠᱚᱦᱚᱸ ᱦᱩᱭ ᱮᱱᱟ ᱦᱟᱸᱜ
ᱦᱮᱸ ᱦᱮᱸ ᱥᱚᱢᱚᱭ ᱠᱚ